ᱦᱮᱸ ᱡᱚᱦᱟᱨ ᱜᱮ ᱜᱚᱝᱠᱮ ᱾
ᱡᱚᱦᱟᱨ ᱜᱮ ᱾
ᱦᱮᱸ ᱛᱟᱦᱚᱞᱮ ᱪᱮᱫ ᱠᱚᱵᱮᱱ ᱪᱤᱠᱟᱹᱭ ᱫᱟ?
ᱦᱮᱱᱟᱜ ᱞᱤᱧ ᱜᱮᱭᱟ ᱦᱚᱸᱜᱼᱚᱭ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱢᱚᱡᱽ ᱜᱮᱭᱟᱵᱤᱱ ᱛᱟᱦᱚᱞᱮ?
ᱦᱮᱸ ᱱᱤᱭᱟᱹ ᱜᱷᱟᱹᱲᱤᱡ ᱫᱚ ᱢᱚᱸᱡ ᱜᱮ᱾
ᱟᱪᱪᱷᱟ ᱡᱚᱢ ᱠᱚ ᱦᱩᱭᱱᱟ ᱥᱮ ᱵᱟᱝ? ᱟᱹᱞᱤᱧ ᱦᱚᱸ ᱢᱚᱡ ᱜᱮ᱾
ᱚᱸ ᱡᱚᱢ ᱠᱚᱫᱚ ᱟᱹᱣᱨᱤᱭᱟᱜᱼᱟ᱾ ᱫᱟᱠᱟ ᱠᱚᱫᱚ ᱤᱥᱤᱱ ᱫᱚ ᱤᱥᱤᱱ ᱠᱟᱱᱟ ᱡᱚᱢ ᱦᱩᱭᱩᱜᱼᱟ᱾
ᱟᱪᱷᱟ ᱛᱟᱦᱚᱞᱮ ᱟᱯᱮ ᱫᱚ᱾ ᱟᱹᱭᱩᱵ ᱵᱮᱲᱟ ᱫᱚ ᱪᱟᱣᱞᱮ ᱥᱮ ᱟᱴᱟ ᱠᱚᱜᱮ᱾
ᱟᱴᱟ ᱨᱩᱴᱤ ᱦᱚᱸ᱾
ᱦᱮᱸ᱾
ᱟᱨ ᱫᱟᱠᱟ ᱦᱚᱸ ᱦᱩᱭᱩᱜ ᱜᱮᱭᱟ ᱢᱟᱡᱷᱮ ᱥᱟᱡᱷᱮ ᱠᱷᱟᱹᱡᱟᱹᱲᱤ ᱠᱚᱦᱚᱸ ᱦᱩᱭᱩᱜ ᱜᱮᱭᱟ᱾
ᱟᱪᱷᱟ ᱟᱪᱷᱟ ᱵᱷᱟᱜᱮ᱾ ᱛᱟᱦᱚᱞᱮ ᱪᱮᱠᱟ ᱟᱯᱮ ᱚᱱᱛᱮ ᱨᱮᱥᱚᱱ ᱫᱩᱣᱟᱨᱮ ᱨᱮᱥᱚᱱ ᱠᱚ ᱡᱟᱦᱟᱸ ᱢᱮᱱᱟᱜ ᱫᱚ ᱟᱯᱮ ᱥᱮᱫ ᱫᱚ ᱢᱮᱱᱟᱜ ᱟᱥᱮ ᱵᱟᱝ ᱫᱩᱣᱟᱨᱮ ᱨᱮᱥᱚᱱ ᱠᱚ?
ᱦᱮᱸ ᱟᱞᱮ ᱥᱮᱫ ᱢᱮᱱᱟᱜᱼᱟ ᱫᱩᱣᱟᱨᱤ ᱨᱮᱥᱚᱱ᱾
ᱟᱪᱷᱟ ᱪᱮᱫ ᱞᱮᱠᱟ ᱚᱱᱟ ᱫᱚ ᱟᱨᱠᱤ?
ᱦᱩᱸ ᱚᱱᱟ ᱫᱚ ᱢᱟᱥ ᱨᱮ ᱟᱹᱜᱩᱭᱟᱠᱚ ᱢᱤᱫ ᱫᱷᱟᱣ ᱠᱟᱛᱮ᱾
ᱟᱪᱪᱷᱟ᱾ ᱪᱮᱫ ᱞᱮᱠᱟ ᱠᱟᱛᱮ ᱯᱮ ᱛᱩᱞᱟᱹᱣᱟ ᱚᱱᱟ ᱫᱚ ᱢᱟᱱᱮ ᱡᱟᱦᱟᱸ ᱨᱮᱥᱚᱱ ᱠᱚ ᱟᱹᱜᱩᱭ ᱛᱟᱯᱮᱭᱟ ᱪᱮᱫ ᱞᱮᱠᱟ ᱢᱟᱱᱮ? ᱥᱤᱥᱴᱮᱢ ᱴᱟᱜ᱾
ᱥᱤᱥᱴᱮᱢ ᱴᱟᱜ ᱫᱚ᱾ ᱯᱷᱤᱝᱜᱟᱨ ᱯᱷᱤᱨᱤᱱ ᱛᱮᱠᱚ ᱛᱩᱞᱟᱹᱣ ᱪᱚ ᱞᱮᱭᱟ ᱛᱚ ᱱᱮᱛᱟᱨ ᱫᱚ᱾
ᱟᱪᱷᱟ ᱯᱷᱤᱝᱜᱟᱨ ᱯᱷᱤᱨᱤᱱ ᱢᱟᱱᱮ ᱚᱱᱟ ᱡᱟᱦᱟ ᱰᱤᱡᱤᱴᱮ ᱨᱮᱥᱚᱱ ᱠᱟᱨᱰ ᱢᱮᱱᱟᱜ ᱫᱚ ᱚᱱᱟ ᱥᱠᱮᱱ ᱠᱟᱛᱮ ᱵᱟᱝ?
ᱦᱳᱭ ᱦᱳᱭ ᱚᱱᱟ ᱥᱠᱮᱱ ᱠᱟᱛᱮᱫ ᱚᱱᱠᱟ ᱵᱷᱟᱵ ᱛᱮᱠᱚ ᱮᱢᱟᱞᱮ ᱠᱟᱱᱟ ᱟᱨᱠᱤ᱾
ᱚᱸ ᱟᱞᱮ ᱦᱚᱸ ᱚᱱᱠᱟ ᱜᱮ ᱢᱟᱱᱮ ᱢᱟᱥ ᱨᱮᱠᱚ ᱦᱤᱡᱩᱜᱼᱟ᱾ ᱡᱟᱦᱟᱸᱭ ᱦᱤᱡᱩᱜᱼᱟᱭ ᱠᱤ ᱢᱤᱫ ᱫᱤᱱ ᱞᱟᱦᱟ ᱥᱮᱫᱤᱱ ᱫᱚ ᱥᱩᱫᱷᱩ ᱴᱳᱠᱮᱱ ᱠᱟᱴᱟᱣ ᱟᱨᱠᱤ᱾
ᱟᱪᱪᱷᱟ᱾
ᱥᱮᱫᱤᱱ ᱴᱚᱠᱮᱱ ᱠᱟᱴᱟ ᱠᱟᱛᱮ ᱯᱚᱨᱮᱨ ᱫᱤᱱ ᱥᱮᱛᱟᱜ ᱥᱮᱛᱟᱜ ᱠᱚ ᱦᱤᱡᱩᱜᱼᱟ᱾ ᱴᱮᱠᱴᱟᱨᱟᱛᱮ ᱢᱟᱱᱮ ᱴᱮᱠᱴᱟᱨ ᱛᱮᱠᱚ ᱟᱜᱩᱭᱟ ᱟᱨᱠᱤ᱾ ᱪᱟᱣᱞᱮ ᱟᱨ ᱱᱮᱛᱟᱨ ᱫᱚ ᱱᱚᱜᱼᱚᱭ ᱛᱚ ᱟᱞᱮᱥᱮᱫ ᱫᱚ ᱜᱩᱦᱩᱢ ᱠᱚ ᱮᱢᱟᱠᱚ ᱠᱟᱱᱟ ᱞᱟᱦᱟ ᱛᱮᱫᱚ ᱟᱴᱟ ᱛᱚ ᱱᱤᱛᱚᱜ ᱫᱚ ᱜᱩᱦᱩᱢ ᱠᱚ ᱮᱢᱚᱜ ᱠᱟᱱᱟ᱾ ᱠᱟᱱᱟ ᱟᱫᱚ ᱟᱯᱮ ᱥᱮᱫ ᱫᱚ ᱚᱠᱟᱞᱮᱠᱟ ᱪᱚᱝ ᱦᱟᱸᱜ
ᱵᱟᱝ ᱟᱞᱮ ᱥᱮᱫ ᱦᱚᱸ ᱜᱩᱦᱩᱢ ᱜᱮᱠᱚ ᱮᱢᱚᱜ ᱠᱟᱱᱟ ᱟᱸᱴᱟ ᱵᱚᱫᱚᱞ ᱛᱮ, ᱞᱟᱦᱟ ᱫᱚ ᱟᱴᱟ ᱠᱚᱠᱚ ᱮᱢᱚᱜ ᱠᱟᱱ ᱛᱟᱦᱮᱸᱫ ᱜᱮ ᱟᱫᱚ ᱱᱮᱛᱟᱨ ᱫᱚ ᱜᱩᱦᱢ ᱠᱚ ᱮᱢ ᱠᱟᱱᱟ
ᱟᱪᱪᱷᱟ ᱟᱪᱪᱷᱟ ᱵᱷᱟᱜᱮ ᱜᱮ ᱟᱫᱚ ᱟᱞᱮ ᱥᱮᱫ ᱢᱟ ᱜᱩᱦᱩᱢ ᱯᱩᱨᱟᱹ ᱥᱟᱯᱷᱟ ᱥᱟᱯᱷᱟ ᱜᱮᱠᱚ ᱮᱢᱚᱜ ᱠᱟᱱᱟ, ᱟᱹᱰᱤ ᱢᱚᱸᱡᱽ ᱢᱟᱱᱮ ᱡᱟᱦᱟᱸ ᱞᱟᱦᱟᱛᱮ ᱟᱴᱟ ᱨᱩᱴᱤ ᱦᱩᱭᱩᱜ ᱛᱟᱦᱮᱱᱟ ᱟᱴᱟ ᱨᱮᱱᱟᱜ, ᱯᱮᱠᱮᱴ ᱟᱴᱟ ᱠᱚ ᱚᱱᱮ ᱱᱤᱛᱳᱜ ᱫᱚ ᱚᱱᱟ ᱪᱮᱫ ᱠᱚ ᱞᱟᱹᱭᱟ ᱜᱩᱦᱩᱢ ᱟᱨᱠᱤ, ᱤᱭᱟᱹ ᱠᱟᱛᱮ ᱞᱟᱹᱦᱩᱫ ᱠᱟᱛᱮ ᱡᱟᱦᱟᱸ ᱟᱴᱟ ᱱᱚᱣᱟ ᱜᱮ ᱢᱚᱡᱽ ᱵᱩᱡᱷᱟᱹᱜ ᱠᱟᱱᱟ,
ᱟᱪᱪᱷᱟ ᱟᱪᱪᱷᱟ ᱪᱷᱟ ᱟᱞᱮ ᱦᱚᱸ ᱟᱞᱮ ᱥᱮᱫ ᱦᱚᱸ ᱯᱷᱨᱮᱥ ᱜᱮᱭᱟ ᱢᱚᱴᱟᱢᱩᱴᱤ ᱵᱷᱟᱜᱤ ᱜᱮᱭᱟ
ᱟᱪᱪᱷᱟ ᱟᱪᱪᱷᱟ ᱵᱷᱟᱜᱮ ᱠᱟᱛᱷᱟ ᱱᱚᱣᱟ ᱢᱟ ᱟᱹᱰᱤ ᱱᱟᱯᱟᱭ ᱠᱟᱛᱷᱟ ᱟᱨ ᱛᱟᱦᱞᱮ ᱟᱯᱮ ᱚᱱᱛᱮ ᱜᱩᱦᱩᱢ ᱠᱚ ᱪᱟᱥ ᱜᱮᱭᱟ ᱥᱮ ᱵᱟᱝ,
ᱦᱮᱸ ᱜᱩᱦᱩᱢ ᱪᱟᱥ ᱦᱩᱭᱩᱜ ᱜᱮᱭᱟ,
ᱟᱪᱪᱷᱟ ᱵᱷᱟᱜᱮ ᱜᱮ, ᱟᱞᱮ ᱥᱮᱫ ᱦᱚᱸ ᱜᱩᱦᱩᱢ ᱪᱟᱥ ᱦᱩᱭᱩᱜ ᱜᱮᱭᱟ
ᱫᱟᱠᱟ ᱠᱚᱵᱤᱱ ᱡᱚᱢ ᱠᱮᱫ-ᱟ ᱥᱮ ᱟᱹᱣᱨᱤ?
ᱦᱮᱸ
ᱫᱟᱠᱟ ᱠᱚᱵᱤᱱ ᱡᱚᱢ ᱠᱮᱫᱟ ᱥᱮ ᱟᱹᱣᱨᱤ?
ᱟᱹᱣᱨᱤ ᱟᱹᱣᱨᱤ ᱟᱹᱞᱤᱧ ᱫᱚ ᱫᱮᱨᱤᱜᱼᱟ ᱠᱟᱹᱴᱤᱡ ᱳᱭ ᱥᱟᱲᱮ ᱱᱚ-ᱴᱟ ᱜᱟᱱ ᱵᱟᱡᱟᱜᱼᱟ, ᱟᱸᱡᱚᱢ
ᱦᱮᱸᱛᱚ,
ᱛᱟᱦᱚᱞᱮ ᱛᱮᱦᱮᱧ ᱫᱚ ᱪᱮᱫ ᱠᱟ ᱟᱵᱚᱦᱟᱣᱟ ᱫᱟᱜ ᱠᱮᱭᱼᱟ ᱥᱮ ᱵᱟᱝ ᱚᱱᱛᱮ ᱫᱚ
ᱦᱩᱸ ᱛᱤᱦᱤᱧ ᱫᱚ ᱥᱟᱨᱟᱫᱤᱱ ᱫᱟᱜ ᱠᱟᱛᱮ ᱜᱮ ᱠᱟᱴᱟᱣ ᱠᱮᱫᱟᱭ,
ᱟᱪᱪᱷᱟ ᱛᱟᱦᱚᱞᱮ ᱛᱮᱦᱤᱧ ᱫᱚ ᱥᱟᱨᱟᱫᱤᱱ ᱪᱮᱫ ᱠᱚᱵᱤᱱ ᱠᱟᱹᱢᱤ ᱵᱟᱲᱟ ᱠᱮᱫᱟ,
ᱠᱟᱹᱢᱤ ᱵᱚᱞᱛᱮ ᱚᱲᱟᱜ ᱠᱚᱨᱮ ᱜᱮ ᱛᱮᱦᱤᱧ ᱫᱚ ᱛᱟᱦᱮᱸ ᱵᱟᱲᱟ ᱦᱩᱭ ᱮᱱᱟ ᱴᱟᱠ,
ᱟᱪᱪᱷᱟ ᱟᱪᱪᱷᱟ ᱵᱷᱟᱜᱮ ᱜᱮᱢ, ᱚᱲᱟᱜ ᱨᱮᱫᱚ ᱪᱮᱫ ᱠᱚ ᱠᱟᱹᱢᱤ,
ᱥᱟᱦᱟᱱ ᱠᱚ, ᱯᱟᱲᱟᱜ ᱵᱟᱲᱟ ᱦᱚᱭᱮᱱᱟ ᱠᱟᱹᱴᱤᱡ, ᱱᱚᱜ ᱚᱭ ᱵᱚᱨᱥ ᱥᱟᱫᱷᱤᱱ ᱛᱚ, ᱥᱮᱴᱮᱨᱚᱜ ᱠᱟᱱᱟ ᱾ ᱛᱟᱦᱚᱞᱮ ᱟᱫᱚ, ᱤᱨᱯᱚᱨ ᱦᱚᱸᱜᱼᱚᱭ ᱡᱮ, ᱱᱚᱜᱼᱚᱭ ᱫᱟᱜ ᱮ ᱟᱨᱟᱢᱵᱚ ᱟᱠᱟᱫᱟ ᱾ ᱢᱚᱴᱟ ᱢᱩᱴᱤ, ᱮᱠᱷᱚᱱ ᱵᱷᱟᱜᱮᱭᱟ ᱛᱟᱦᱚᱞᱮ, ᱥᱟᱦᱟᱱ ᱠᱚᱫᱚ ᱾ ᱢᱮᱱᱟᱜᱼᱟ ᱥᱟᱺᱜᱤᱧ ᱨᱮᱦᱚᱸ, ᱟᱫᱚ ᱟᱹᱜᱩ ᱡᱟᱣᱨᱟ ᱦᱩᱭᱩᱜ ᱠᱟᱱᱟ ᱚᱲᱟᱜ ᱾ ᱥᱩᱨ ᱨᱮ ᱩᱢᱩᱞ ᱠᱟᱜ ᱦᱩᱭᱩᱜᱼᱟ, ᱨᱚᱦᱚᱲ ᱡᱟᱛᱮ ᱥᱟᱦᱟᱱ, ᱴᱷᱤᱠ ᱴᱷᱟᱠ ᱡᱩᱞᱩᱜ ᱢᱟ ᱾
ᱮᱠᱷᱟᱱ ᱟᱫᱚ, ᱥᱟᱦᱟᱱ ᱚᱠᱟ ᱨᱮ ᱵᱤᱱ ᱯᱟᱸᱡᱟᱭᱟ? ᱡᱟᱹᱯᱩᱫ, ᱡᱟᱹᱯᱩᱫᱟᱭ ᱛᱚ ᱾ ᱦᱮᱸ ᱥᱮ, ᱵᱟᱝ?
ᱦᱳᱭ, ᱤᱱᱟᱹ ᱦᱚᱛᱮᱡ ᱛᱮᱜᱮ, ᱡᱚᱜᱟᱲ ᱠᱟᱜ ᱦᱩᱭᱩᱜ ᱠᱟᱱᱟ ᱾ ᱯᱚᱨᱮᱛᱮ ᱫᱟᱜ ᱡᱟᱹᱯᱩᱫ ᱫᱚ ᱫᱟᱜ ᱮᱫ ᱜᱮᱭᱟ ᱛᱚ ᱾
ᱦᱩᱸᱼᱩᱸᱜ, ᱾
ᱯᱷᱟᱹᱜᱩᱱ ᱫᱤᱱ, ᱡᱚᱠᱷᱚᱱᱮ ᱡᱟᱹᱯᱩᱫᱟ, ᱛᱚᱠᱷᱚᱱ ᱫᱚ ᱵᱟᱭᱨᱮ ᱨᱮᱱᱟᱜ, ᱥᱟᱦᱟᱱ ᱠᱚᱦᱚᱸ ᱥᱮᱸᱜᱮᱞ ᱡᱩᱞ ᱵᱟᱝ ᱜᱟᱱᱚᱜᱼᱟ? ᱟᱨ ᱛᱟᱦᱚᱞᱮ ᱤᱱᱟᱹᱛᱮ, ᱦᱮᱸ ᱾ ᱤᱱᱟᱹ ᱦᱚᱛᱮᱜ ᱛᱮ, ᱡᱟᱦᱟᱸᱞᱮ ᱯᱚᱴᱚᱢ ᱠᱟᱜᱼᱟ, ᱚᱱᱟ ᱠᱚ ᱟᱹᱰᱤ ᱞᱚᱜᱚᱱ ᱫᱷᱚᱨᱟᱜᱼᱟ ᱾ ᱫᱟᱠᱟ ᱠᱚᱼᱟ ᱤᱥᱤᱱ ᱥᱩᱵᱤᱫᱷᱟ ᱟᱨ ᱞᱚᱜᱚᱱᱚᱜᱼᱟ ᱾
ᱛᱟᱯᱚᱨ ᱠᱟᱛᱷᱟ ᱦᱩᱭᱩᱜ ᱠᱟᱱᱟ, ᱱᱚᱜᱼᱚᱭ ᱡᱮ, ᱮ ᱟᱵᱚ ᱥᱮᱫ ᱛᱚ ᱜᱮᱥ ᱦᱚᱸ ᱚᱱᱠᱟ ᱫᱚ ᱵᱟᱝ? ᱦᱳᱭᱛᱚ ᱜᱮᱥ ᱛᱟᱦᱮᱸ ᱞᱮᱱᱠᱷᱟᱱ, ᱚᱱᱟ ᱫᱚ ᱜᱮᱥ ᱛᱮᱵᱤᱱ ᱤᱥᱤᱱᱟ ᱾ ᱟᱫᱚ, ᱱᱮᱛ ᱫᱚ ᱥᱟᱦᱟᱱ ᱵᱷᱚᱨᱥᱟ ᱜᱮ ᱡᱚᱛᱚ ᱛᱚ,
ᱦᱮᱸ, ᱱᱮᱛᱟᱨ ᱫᱚ ᱥᱟᱦᱟᱱ ᱵᱷᱚᱨᱥᱟ ᱜᱮ, ᱜᱮᱥ ᱠᱚᱫᱚ ᱦᱤᱡᱩᱜ ᱠᱟᱱ ᱨᱮᱦᱚᱸ, ᱦᱮᱱᱟᱜ ᱨᱮᱦᱚᱸ ᱾ ᱟᱫᱚ ᱱᱤᱡᱮᱨᱟᱜ ᱫᱚ ᱩᱱ ᱫᱚ ᱵᱟᱝ? ᱥᱩᱵᱤᱫᱷᱟ ᱵᱟᱝ ᱢᱚᱱᱮ ᱦᱩᱭᱩᱜᱼᱟ ᱾ ᱟᱨᱠᱤ ᱟᱨ ᱯᱟᱹᱨᱠᱟᱹᱣ ᱛᱚ ᱥᱟᱦᱟᱱ ᱛᱮ ᱾ ᱚᱸᱝ ᱾
ᱛᱟᱦᱚᱞᱮ ᱜᱮᱥ ᱠᱚᱛᱮ ᱵᱤᱱ, ᱤᱥᱤᱱ ᱵᱟᱲᱟ ᱟᱠᱟᱫᱟ ᱥᱮ ᱵᱟᱝ? ᱜᱮᱥ ᱠᱚᱛᱮ ᱾
ᱦᱮᱸ, ᱤᱥᱤᱱ ᱵᱟᱲᱟ ᱟᱠᱟᱫ ᱜᱮᱭᱟ ᱞᱤᱧ ᱜᱮᱥ ᱠᱚᱛᱮ ᱾
ᱟᱪᱪᱷᱟ, ᱟᱪᱪᱷᱟ ᱵᱷᱟᱜᱤ ᱜᱮ, ᱢᱚᱸᱡᱽ ᱟᱨ ᱢᱟᱱᱮ ᱜᱮᱥ ᱫᱟᱢ ᱪᱮᱫ ᱞᱮᱠᱟ? ᱜᱮᱥ ᱫᱚ ᱵᱟᱝ ᱧᱟᱢᱚᱜ ᱠᱟᱱ ᱛᱟᱦᱮᱱᱟ ᱾ ᱵᱟᱝ ᱧᱟᱯᱟᱢ ᱠᱟᱱ ᱛᱟᱦᱮᱱᱟ ᱠᱚᱭᱮᱠ ᱫᱤᱱ ᱫᱚ ᱾
ᱟᱫᱚ ᱱᱤᱛᱳᱜ ᱫᱚ, ᱱᱚᱜᱼᱚᱭ, ᱫᱩ ᱛᱤᱱ ᱢᱟᱥ, ᱠᱚ ᱚᱼᱴᱟ ᱫᱤᱱ, ᱟᱹᱣᱨᱤ ᱞᱤᱧ ᱵᱮᱵᱚᱦᱟᱨ ᱛᱚ ᱾ ᱟᱫᱚ ᱞᱟᱦᱟ ᱫᱚ, ᱛᱟᱦᱮᱸ ᱠᱟᱱᱟ ᱱᱚᱥᱚ ᱴᱟᱠᱟ ᱾ ᱛᱮ, ᱤᱯ ᱯᱩᱞᱴᱤ ᱜᱤ ᱠᱚ ᱮᱢᱚᱜ ᱠᱟᱱ ᱛᱟᱦᱮᱸᱫ ᱾ ᱟᱫᱚ, ᱱᱤᱛᱚᱜ ᱛᱚ, ᱜᱮᱥ ᱨᱮᱱᱟᱜ ᱫᱟᱢ, ᱵᱟᱹᱲᱛᱤ ᱟᱠᱟᱱᱟ ᱾
ᱟᱪᱪᱷᱟ, ᱟᱪᱪᱷᱟ ᱾ ᱱᱚᱜᱼᱚᱭ ᱛᱚ, ᱜᱮᱥ ᱠᱚᱫᱚ ᱵᱟᱝ? ᱧᱟᱯ ᱛᱚ ᱞᱟᱹᱭ ᱮᱫᱟ ᱠᱚ ᱛᱚ, ᱱᱮᱛᱟᱨ ᱫᱚ, ᱫᱚ ᱵᱩᱠᱤᱝ ᱥᱤᱥᱴᱮᱢ, ᱵᱳᱭ ᱪᱷᱟᱲᱟ ᱫᱚ ᱵᱟᱠᱚ ᱮᱢᱚᱜ ᱠᱟᱱᱟ ᱾ ᱞᱟᱦᱟ ᱡᱮᱢᱚᱱ ᱮᱸᱻ, ᱪᱮᱫ ᱠᱚ ᱞᱟᱹᱭᱟ? ᱵᱮᱞᱮᱠ ᱛᱮ ᱧᱟᱢᱚᱜ ᱛᱟᱦᱮᱱᱟ ᱾ ᱟᱫᱚ ᱱᱮᱛᱟᱨ ᱫᱚ ᱵᱟᱝ ᱧᱟᱢᱚᱜ ᱠᱟᱱᱟ ᱾
ᱟᱫᱚ ᱦᱮᱸ, ᱚᱱᱠᱟ ᱥᱤᱥᱴᱮᱢ ᱜᱮ, ᱱᱤᱛᱚᱜ ᱫᱚ, ᱜᱚᱴᱟ ᱫᱩᱱᱤᱭᱟ., ᱜᱮᱛᱚ ᱱᱚᱝᱠᱟ ᱦᱩᱭᱩᱜ ᱠᱟᱱᱟ ᱾
ᱦᱩᱸ, ᱦᱩᱸ ᱾ ᱛᱟᱦᱚᱞᱮ, ᱡᱟᱹᱯᱩᱫ ᱫᱤᱱ ᱫᱚ ᱪᱮᱫ ᱞᱮᱠᱟ? ᱢᱟᱱᱮ ᱥᱚᱲᱮ ᱜᱮᱭᱟ ᱯᱮ, ᱥᱮ ᱵᱟᱝ ᱟᱯᱮᱥᱮᱫ?
ᱡᱟᱹᱯᱩᱫ ᱫᱤᱱ, ᱦᱮᱸ, ᱥᱳᱲᱮ ᱦᱩᱭᱩᱜ ᱜᱮᱭᱟ ᱾
ᱮᱠᱫᱚᱢ ᱮᱠᱫᱚᱢ ᱾ ᱦᱩᱸ ᱦᱩᱸ ᱾
ᱛᱮᱦᱮᱧ ᱡᱮᱢᱚᱱ ᱚᱨᱛᱚᱫᱩᱫ ᱞᱤᱧ ᱦᱟᱞᱟᱝ ᱟᱠᱟᱫᱟ, ᱯᱨᱟᱭ ᱠᱮᱡᱤ ᱯᱟᱸᱪᱠ ᱞᱮᱠᱟ ᱦᱩᱭᱩᱜᱼᱟ ᱾
ᱵᱟ ᱵᱟ, ᱚᱠᱟ ᱨᱮᱫᱚ ᱵᱤᱱ ᱧᱟᱢ ᱠᱮᱫ? ᱠᱮᱫᱟ ᱩᱱᱟᱹᱜ ᱜᱟᱱ ᱩᱫᱽ ᱫᱚ, ᱢᱟᱱᱮ ᱠᱮᱡᱤ ᱯᱟᱪᱮ, ᱢᱟᱱᱮ ᱟᱹᱰᱤ ᱩᱛᱟᱹᱨ ᱛᱚ ᱾
ᱦᱮᱸ, ᱱᱚᱝᱠᱟ ᱢᱤᱫᱴᱮᱱ ᱢᱟᱨᱟᱝ ᱟᱰᱟᱱᱤ ᱢᱮᱱᱟᱜᱼᱟ ᱾ ᱚᱱᱠᱟ ᱜᱟᱡᱟᱲ ᱨᱮᱜᱮ ᱠᱩᱫᱩᱢ ᱢᱮᱱᱟᱜᱼᱟ ᱾ᱫᱟᱨᱮ ᱚᱱᱠᱟ ᱢᱟᱨᱟᱝ ᱫᱟᱨᱮ ᱠᱚᱦᱚᱸ, ᱦᱮᱱᱟᱜ ᱫᱚ ᱦᱮᱱᱟᱜ ᱜᱮᱭᱟ ᱾ ᱚᱱᱟ
ᱟᱪᱪᱷᱟ ᱟᱪᱷᱟ ᱾ ᱟᱹᱰᱤ ᱱᱟᱯᱟᱭ ᱾ ᱥᱮ, ᱵᱤᱨ ᱨᱮ?
ᱵᱟᱝ, ᱵᱤᱨ ᱨᱮᱫᱚ ᱵᱟᱝ? ᱵᱟᱜᱟᱱ
ᱟᱪᱪᱷᱟ, ᱟᱪᱪᱷᱟ ᱾ ᱛᱤ ᱨᱮᱵᱮᱱ ᱦᱟᱞᱟᱝ ᱠᱮᱫᱟ ᱥᱮᱛᱟᱜ?
ᱵᱟᱝᱼᱟ, ᱛᱤᱠᱤᱱ ᱵᱮᱲᱟ ᱾
ᱵᱟᱦ ᱟ... ᱵᱟᱠᱚ ᱧᱟᱢ ᱟᱠᱟᱜ ᱛᱮ ᱡᱟᱹᱱᱤᱡ ᱮᱴᱟᱜ ᱦᱚᱲ ᱫᱚ ᱵᱟᱠᱷᱟᱱ ᱫᱚ ᱵᱟᱵᱤᱱ ᱧᱟᱢ ᱠᱮᱭᱟ ᱛᱤᱠᱤᱱ ᱢᱟᱱᱮ ᱦᱮᱸ ᱥᱮ
ᱦᱳᱭᱛᱚ ᱵᱟᱠᱚ ᱫᱤᱥᱟᱹ ᱟᱠᱟᱫᱟ ᱟᱫᱚ ᱟᱹᱞᱤᱧ ᱫᱚ ᱫᱟᱲᱟᱱ ᱫᱟᱲᱟᱱ ᱟᱫᱚ ᱚᱱᱟ ᱫᱟᱜ ᱮᱫ ᱛᱟᱦᱮᱸᱫ ᱛᱚ ᱠᱟᱹᱴᱤᱡ ᱟᱫᱚᱧ ᱢᱮᱱ ᱮᱫᱟ ᱟᱹᱞᱤᱧ ᱞ.... ᱟ ᱛᱟᱦᱚᱞᱮ ᱫᱤᱠᱤ ᱠᱟᱹᱴᱤᱡ ᱪᱟᱞᱟᱣ ᱦᱩᱭ ᱞᱮᱱᱜᱮ ᱚᱱᱛᱮ ᱟᱫᱚ ᱩᱭᱩᱝ ᱵᱮᱲᱟ ᱩᱭᱩᱝ ᱵᱟᱲᱟ ᱡᱷᱤᱯᱤᱨ ᱡᱷᱯᱤᱨ ᱫᱟᱜ‌ ᱮ ᱡᱚᱨᱚᱭᱮᱫ ᱛᱟᱦᱮᱸᱫ ᱟᱫᱚ ᱠᱟᱹᱴᱤᱡ ᱞᱤᱧ ᱩᱢᱩᱞ ᱧᱚᱜ ᱮᱱᱟ ᱚᱸᱰᱮ
ᱦᱩᱸ ᱦᱩᱸ
ᱢᱟᱨᱟᱝ ᱧᱚᱜ ᱫᱟᱨᱮ ᱠᱚ ᱦᱮᱱᱟᱜ-ᱟ ᱛᱚ ᱟᱫᱚ ᱛᱟᱦᱚᱞᱮ ᱯᱩᱬ ᱯᱩᱬ ᱞᱤᱧ ᱧᱟᱢ ᱮᱫᱟ ᱟᱫᱚ ᱞᱤᱧ ᱞᱟᱹᱭᱫᱟ ᱦᱟᱯᱮᱥᱮ ᱪᱮᱫ ᱠᱟᱱᱟ, ᱥᱩᱨ ᱧᱚᱜ ᱨᱮ ᱪᱟᱞᱟᱣ ᱠᱟᱛᱮ ᱞᱤᱧ ᱧᱮᱞ ᱮᱫᱟ ᱵᱷᱟᱜᱮᱭᱮᱱ ᱜᱮᱭᱟ ᱦᱚᱲ ᱠᱚᱦᱚᱸ ᱵᱟᱠᱚ ᱛᱟᱦᱮᱸ ᱠᱟᱱᱟ ᱡᱮ ᱚᱠᱚᱭ ᱞᱤᱧ ᱦᱟᱹᱴᱤᱧ ᱟᱠᱚᱣᱟ ᱚᱱᱠᱟ ᱠᱚᱭᱚᱜ ᱵᱟᱲᱟ ᱠᱮᱫ ᱠᱚᱣᱟᱞᱤᱧ ᱚᱠᱚᱭ ᱦᱚᱸ ᱵᱟᱝᱞᱤᱧ ᱧᱮᱞᱧᱟᱢ ᱞᱮ......
ᱟ.... ᱮᱸ... ᱚᱲᱟᱜ ᱨᱮᱵᱤᱱ ᱩᱛᱩ ᱠᱮᱫᱟ ᱥᱮ ᱟᱹᱠᱷᱨᱤᱧ ᱠᱮᱫᱟ ᱵᱤᱱ ᱪᱮᱫᱞᱮᱠᱟ ᱟᱨᱠᱤ ᱚᱱᱟ ᱩᱫ
ᱚᱸᱻ ᱚᱲᱟᱜ ᱨᱮ ᱩᱛᱩ ᱦᱩᱭ ᱮᱱᱟ ᱮᱱᱟᱝ ᱵᱮᱥᱤ ᱜᱟᱱ ᱡᱚᱢ ᱵᱟᱲᱟ ᱦᱩᱭ ᱮᱱᱟ ᱟᱨ ᱱᱤᱛᱚᱜ ᱥᱳᱲᱮ ᱟᱨ ᱛᱟᱦᱚᱞᱮ ᱠᱟᱠᱩ ᱛᱟᱠᱚ ᱡᱮᱴᱷᱟ ᱛᱟᱠᱚ ᱢᱮᱱᱟᱜ ᱠᱚᱣᱟ, ᱛᱟᱦᱚᱞᱮ ᱩᱱᱠᱩ ᱠᱚᱞᱤᱧ ᱦᱟᱹᱴᱤᱧ ᱵᱟᱲᱟᱣᱟᱫ ᱠᱚᱣᱟ
ᱡᱟᱭᱦᱳᱠ ᱟᱹᱰᱤ ᱱᱟᱯᱟᱭ ᱛᱟᱦᱚᱞᱮ ᱩᱫ ᱢᱟ ᱫᱚᱢᱮ ᱫᱟᱢ ᱜᱮᱭᱟ ᱞᱟᱹᱭᱟᱠᱚ ᱩᱫ ᱫᱚ ᱥᱟᱨᱟ ᱵᱚᱪᱷᱚᱨ ᱫᱚ ᱵᱟᱝ ᱧᱟᱢᱚᱜᱼᱟ ᱥᱤᱡᱤᱱ ᱨᱮ ᱧᱟᱢᱚᱜᱼᱟ ᱮᱠᱫᱚᱢ, ᱪᱮᱫᱞᱮᱠᱟ ᱫᱟᱢ ᱟᱯᱮ ᱥᱮᱫ ᱩᱫ ᱨᱮᱱᱟᱜ ᱫᱟᱢ ᱫᱚ?
ᱩᱫ ᱨᱮᱱᱟᱜ ᱫᱟᱢ ᱱᱚᱩ ᱥᱚ ᱴᱟᱠᱟ ᱠᱤᱞᱚ
ᱯᱟᱵᱟᱨᱮ ᱛᱟᱦᱚᱞᱮ ᱟᱹᱠᱷᱨᱤᱧ ᱠᱮᱭᱟᱵᱤᱱ ᱛᱚ ᱟᱹᱰᱤᱜᱟᱱ ᱴᱟᱠᱟ ᱦᱩᱭ ᱠᱚᱜ ᱛᱟᱵᱮᱱᱟ ᱢᱟᱱᱮ ᱦᱟᱴ ᱡᱩᱫᱤ ᱵᱤᱱ ᱤᱫᱤ ᱠᱮᱭᱟ ᱫᱟᱢ ᱫᱚ ᱵᱷᱟᱜᱤ ᱜᱮ ᱵᱤᱱ ᱧᱟᱢ ᱠᱮᱭᱟ ᱛᱟᱦᱞᱮ, ᱦᱮᱸ ᱥᱮᱮ ᱵᱟᱝ?
ᱦᱮᱸ ᱧᱟᱢ ᱫᱚ ᱞᱤᱧ ᱧᱟᱢ ᱠᱮ ᱜᱮᱭᱟ ᱟᱫᱚ ᱛᱮᱦᱮᱧ ᱫᱚ ᱚᱲᱟᱜ ᱨᱮ ᱠᱚ ᱞᱟᱹᱭ ᱮᱫᱟ ᱛᱮᱦᱮᱧ ᱫᱚ ᱵᱚᱱ ᱡᱚᱢ ᱞᱮ ᱜᱮ ᱠᱟᱛᱷᱟ
ᱟᱪᱪᱷᱟ ᱟᱪᱪᱷᱟ ᱵᱷᱟᱜᱤ ᱜᱮ
ᱟᱨ ᱛᱟᱦᱞᱮ ᱟᱨᱦᱚᱸ ᱢᱮᱱᱟᱜ ᱜᱮᱭᱟ ᱟᱰᱟᱱᱤ ᱠᱚ ᱧᱮᱞ ᱢᱮᱱᱟᱜ ᱛᱟᱹᱞᱤᱧᱟ ᱚᱵᱚᱥ ᱥᱳ ᱟᱹᱞᱤᱧ ᱱᱤᱭᱟᱹ ᱥᱤᱡᱤᱱ ᱨᱮ ᱩᱫ ᱠᱚ
ᱟᱪᱪᱷᱟ, ᱚᱱᱟ ᱢᱟ ᱱᱟᱯᱟᱭ ᱠᱟᱛᱷᱟ ᱡᱟᱦᱟᱸ ᱧᱮᱞ ᱢᱮᱱᱟᱜ ᱛᱟᱵᱤᱱᱟ ᱢᱟᱱᱮ ᱪᱟᱞᱟᱣ ᱞᱮᱱ ᱠᱷᱟᱱ ᱜᱮ ᱵᱟᱝ
ᱦᱮᱸ
ᱟᱫᱚ ᱠᱟᱛᱷᱟ ᱦᱩᱭᱚᱜ ᱠᱟᱱᱟ ᱱᱮᱛᱟᱨ ᱚᱫ ᱦᱟᱞᱟᱝ ᱪᱟᱞᱟᱣ ᱦᱚᱸ ᱢᱤᱫ ᱴᱟᱝ ᱥᱟᱵᱽᱫᱷᱟᱱ ᱟᱛᱮ ᱠᱟᱨᱚᱱ ᱵᱤᱧ ᱠᱚ ᱛᱟᱦᱮᱱᱟ ᱛᱚ ᱟᱥᱚᱞ ᱮ ᱡᱟᱦᱟᱸ ᱩᱫ ᱚᱢᱚᱱᱚᱜᱼᱟ ᱥᱮ ᱟᱫᱚ ᱛᱤᱡᱩ ᱠᱚ ᱦᱤᱡᱩᱜ ᱜᱮᱭᱟ ᱟᱫᱚ ᱵᱤᱧ ᱦᱚᱸ ᱩᱱᱠᱩ ᱛᱤᱡᱩ ᱡᱚᱢ ᱠᱚ ᱦᱤᱡᱩᱜ ᱜᱮᱭᱟ ᱛᱚ ᱠᱟᱹᱴᱤᱡ ᱥᱟᱵᱫᱷᱟᱱ ᱧᱚᱜ ᱛᱮ ᱟᱨ ᱠᱤ
ᱦᱮᱸ ᱟᱹᱞᱤᱧ ᱥᱮ.... ᱛᱟᱜ ᱨᱮ ᱥᱮᱛᱟᱜ ᱧᱮᱞᱮ ᱜᱤ ᱞᱤᱧ ᱪᱟᱞᱟᱜ-ᱟ ᱡᱟᱛᱮ ᱧᱮᱧᱟ ᱢᱚᱜ ᱢᱟ ᱜᱚᱴᱟ ᱟᱨ ᱠᱤ ᱚᱱᱠᱟ ᱥᱮᱛᱟᱜ ᱧᱚᱜ ᱨᱮ ᱜᱮ ᱞᱤᱧ ᱪᱟᱞᱟᱜᱼᱟ ᱟᱹᱞᱤᱧ ᱦᱚᱸ
ᱦᱚᱭ ᱛᱚ ᱩᱫ ᱵᱤᱱ ᱠᱚᱭᱚᱜ ᱟᱠᱟᱫᱟ ᱥᱩᱫᱩ ᱚᱱᱟᱵᱤᱱ ᱞᱚᱠᱠᱷᱚ ᱟᱠᱟᱫᱟ ᱧᱮᱞ ᱛᱮ ᱨᱟᱹᱥᱠᱟᱹ ᱮᱱᱟᱵᱤᱱ ᱫᱚᱢᱮ ᱠᱤᱱᱛᱩ ᱮᱴᱟᱜ ᱥᱮᱫ ᱫᱚ ᱟᱫᱚ ᱵᱟᱹᱵᱤᱱ ᱞᱚᱠᱠᱷᱚ ᱫᱮᱞᱟ ᱟᱫᱚ ᱚᱱᱮ ᱵᱤᱯᱷᱚᱫᱽ ᱟᱨᱠᱤ
ᱦᱮᱸ ᱦᱮᱸ ᱦᱮᱸ, ᱦᱮᱸ
ᱟᱨ ᱩᱱᱠᱩ ᱛᱚ ᱚᱱᱟ ᱡᱟᱭᱜᱟ ᱨᱮᱜᱮ ᱠᱚ ᱦᱤᱡᱩᱜᱼᱟ ᱩᱱᱠᱩ ᱦᱚᱸ ᱟᱠᱚᱣᱟᱜ ᱡᱚᱢ ᱠᱚ ᱦᱤᱡᱩᱜᱼᱟ ᱥᱮ ᱟᱫᱚ ᱠᱟᱹᱴᱤᱡ ᱢᱟᱱᱮ ᱧᱮᱞ ᱯᱷᱮᱞ ᱠᱟᱛᱮᱫ ᱵᱤᱱ ᱩᱫ ᱠᱚ ᱵᱤᱱ ᱦᱟᱞᱟᱝ-ᱟ ᱟᱨᱠᱤ
ᱦᱮᱸ ᱟᱹᱰᱤ ᱥᱚᱢᱚᱭ ᱚᱱᱠᱟ ᱦᱚᱭ ᱜᱚᱫᱚᱜ ᱜᱮᱭᱟ ᱛᱚ ᱞᱩ.... ᱠᱩ ᱵᱟᱝ ᱦᱚᱭᱚᱜ ᱜᱮᱭᱟ
ᱦᱩᱸ ᱦᱩᱸ ᱢᱟᱱᱮ ᱟᱸᱡᱚᱢ ᱵᱟᱲᱟ ᱦᱩᱭ ᱟᱠᱟᱱᱟ ᱟᱞᱮ ᱱᱚᱶᱟ ᱫᱷᱟᱨᱮ ᱯᱟᱥᱮ ᱠᱚᱨᱮ ᱦᱚᱸ ᱩᱫ ᱦᱟᱞᱟᱝ ᱪᱟᱞᱟᱣ ᱠᱟᱛᱮ ᱱᱚᱝᱠᱟ ᱠᱚ ᱫᱩᱨ ᱜᱷᱚᱴᱚᱱᱟ ᱜᱷᱚᱴᱟᱣ ᱟᱠᱟᱱᱟ ᱟᱨᱠᱤ
ᱚᱸᱻ
ᱚᱱᱟᱛᱮ ᱟᱨᱠᱤ ᱥᱟᱵᱫᱷᱟᱱ ᱟᱛᱮ ᱫᱚ ᱱᱤᱡᱮ ᱴᱷᱮᱱ ᱜᱮ ᱢᱟᱱᱮ ᱵᱤᱯᱚᱛ ᱫᱚ ᱪᱮᱫ ᱠᱚ ᱞᱟᱹᱭ-ᱟ ᱢᱤᱫ ᱜᱷᱟᱹᱲᱤᱡ ᱛᱮ ᱦᱩᱭᱚᱼᱟ ᱛᱚ
ᱦᱮᱸ ᱚᱱᱟ ᱫᱚ ᱧᱮᱞ ᱫᱚᱦᱚ ᱛᱚ ᱵᱟᱝ ᱦᱩᱭ ᱟᱠᱟᱱᱟ
ᱦᱩᱸ ᱦᱩᱸ᱾
ᱚᱠᱚᱭᱟᱜ ᱛᱤᱱ ᱨᱮ ᱦᱩᱭᱩᱜ-ᱟ ᱚᱦᱚ ᱵᱤᱱ ᱞᱟᱹᱭ ᱠᱮᱭᱟ᱾
ᱮᱠᱫᱚᱢ ᱮᱠᱫᱚᱢ ᱚᱱᱟ ᱵᱤᱯᱚᱫ ᱠᱚᱫᱚ ᱢᱤᱫ ᱜᱷᱟᱹᱲᱤᱡ ᱛᱮ ᱜᱩᱞᱞᱟᱹᱣ ᱦᱤᱡᱩᱜ-ᱟ᱾
ᱦᱩᱸ᱾
ᱚᱦᱚ ᱵᱮᱱ ᱞᱟᱹᱭ ᱠᱮᱭᱟ᱾
ᱦᱩᱸ᱾
ᱟᱨ ᱛᱟᱦᱞᱮ ᱟᱨ ᱮᱴᱟᱜ ᱚᱱᱠᱟ ᱪᱮᱫ ᱟᱨ ᱩᱫ ᱠᱚ ᱮᱴᱟᱜ ᱩᱫ ᱢᱩᱪᱤ ᱠᱟᱴᱟ ᱩᱫ ᱠᱚ ᱢᱮᱱᱟᱜ-ᱟ ᱥᱮ ᱵᱟᱝ ᱚᱱᱛᱮ?
ᱦᱮᱸ ᱢᱩᱪᱤ ᱠᱟᱴᱟ ᱩᱫ ᱠᱚ ᱢᱮᱱᱟᱜ-ᱟ ᱠᱟᱴ ᱩᱫ ᱠᱚ᱾
ᱟᱪᱪᱷᱟ ᱟᱪᱪᱷᱟ᱾
ᱯᱩᱴᱠᱟᱹ ᱠᱚ ᱠᱚ ᱚᱢᱚᱱᱚᱜ ᱠᱟᱱ ᱜᱮᱭᱟ᱾
ᱟᱪᱪᱷᱟ, ᱵᱷᱟᱜᱮ ᱜᱮ᱾ ᱟᱪᱪᱷᱟ ᱛᱟᱦᱞᱮ ᱨᱚᱦᱚᱭ ᱫᱚ ᱛᱤᱱᱟᱹᱜ ᱥᱟᱸᱜᱤᱧ ᱱᱟ?
ᱨᱚᱦᱚᱭ ᱛᱟᱞᱟ ᱢᱟᱞᱟ ᱠᱟᱱᱟ ᱟᱨ ᱢᱚᱴᱟᱢᱩᱴᱤ᱾ ᱟᱨ ᱯᱚᱸᱨᱚ ᱠᱩᱲᱤ ᱫᱤᱱ ᱜᱟᱱ ᱠᱷᱟᱱ ᱜᱮᱞᱤᱧ ᱪᱟᱥ ᱫᱚᱞᱤᱧ ᱜᱩᱴᱟᱹᱣ ᱫᱟ᱾
ᱵᱚᱦ ᱟᱹᱰᱤ ᱵᱷᱟᱜᱮ ᱮᱠᱫᱚᱢ᱾ ᱟᱹᱵᱤᱱ ᱛᱟ ᱟᱹᱞᱤᱧ ᱫᱚ ᱪᱟᱥ ᱠᱚᱫᱚ ᱞᱤᱧ ᱨᱟᱠᱟᱵ ᱪᱟᱵᱟ ᱜᱮ᱾ ᱟᱫᱚ ᱟᱨ ᱠᱟᱹᱴᱤᱡ ᱵᱟᱹᱠᱤ ᱢᱮᱱᱟᱜ ᱜᱮᱭᱟ ᱴᱚᱯᱨᱟ ᱠᱚ ᱚᱱᱟ ᱠᱚᱜᱮ ᱦᱟᱸᱜ ᱜᱟᱯᱟ ᱢᱮᱭᱟᱝ ᱛᱮᱫᱚ ᱥᱟᱹᱛᱟᱹᱜ-ᱟ᱾ ᱟᱫᱚ ᱠᱟᱛᱷᱟ ᱦᱳᱭᱳᱜ ᱠᱟᱱᱟ ᱠᱟᱹᱢᱤᱱ ᱠᱚ ᱵᱟᱠᱚ ᱧᱟᱢᱚᱜ ᱠᱟᱱᱟ᱾ ᱢᱟᱱᱮ ᱮᱠᱫᱚᱢ ᱩᱸ ᱜᱚᱴᱟᱜᱮ ᱠᱟᱹᱢᱤ ᱮᱦᱚᱵ ᱟᱠᱟᱱᱟ ᱥᱮ ᱟᱫᱚ ᱠᱟᱹᱢᱤᱱ ᱯᱟᱸᱡᱟ ᱯᱟᱸᱡᱟ ᱛᱮᱜᱮᱧ ᱮᱸᱻ ᱫᱤᱱ ᱜᱮ ᱯᱟᱨᱚᱢ ᱪᱟᱞᱟᱜ ᱠᱟᱱᱟ᱾ ᱟᱫᱚ ᱦᱟᱯᱮ ᱛᱤᱥ ᱠᱟᱹᱢᱤᱱ ᱠᱚ ᱧᱟᱢᱚᱜ ᱠᱟᱱᱟ ᱛᱚᱵᱮᱱᱟ ᱟᱫᱚ ᱩᱱᱟᱹᱜ ᱫᱤᱱ ᱛᱟᱸᱜᱤ ᱦᱚᱸᱛᱚ ᱵᱟᱭ ᱜᱟᱱᱚᱜᱼᱟ᱾
ᱦᱮᱸ ᱦᱮᱸ᱾ ᱛᱟᱨᱯᱚᱨ ᱟᱫᱚ ᱪᱟᱥ ᱠᱟᱹᱢᱤ ᱢᱩᱪᱟᱹᱫ ᱨᱮ ᱠᱟᱹᱴᱤᱡ ᱚᱯᱚ ᱥᱚᱴᱚ ᱵᱩᱡᱷᱟᱹᱜ-ᱟ ᱢᱤᱫ ᱴᱮᱱ ᱵᱟᱨᱭᱟ ᱡᱚᱠᱷᱚᱱ ᱠᱷᱮᱛ ᱠᱚ ᱛᱟᱦᱮᱱᱟ ᱛᱚᱠᱷᱚᱱ ᱫᱚ ᱦᱚᱲᱢᱚ ᱠᱚᱦᱚᱸ ᱞᱟᱸᱜᱟᱜ-ᱟ ᱢᱚᱱᱮ ᱠᱚᱦᱚᱸ ᱴᱷᱤᱠ ᱞᱟᱸᱜᱟ ᱠᱚᱜ-ᱟ᱾ ᱟᱫᱚ ᱪᱟᱥ ᱦᱚᱸ ᱵᱟᱝ ᱵᱩᱡᱷᱟᱹᱜ-ᱟ ᱟᱨ ᱥᱟᱶ ᱥᱟᱶ ᱛᱮᱜᱮ ᱨᱚᱦᱚᱭ ᱫᱚ ᱦᱚᱲ ᱠᱚᱠᱚ ᱧᱟᱢ ᱞᱮᱱᱠᱷᱟᱱ ᱫᱚ ᱞᱚᱜᱚᱱ ᱜᱮ ᱨᱚᱦᱚᱭ ᱞᱮ
ᱮᱠᱫᱚᱢ ᱢᱟᱱᱮ ᱱᱚᱸᱜ-ᱚᱭ ᱛᱚ ᱯᱮᱥᱚ ᱴᱟᱠᱟ ᱠᱚ ᱦᱟᱛᱟᱣ ᱨᱮᱦᱚᱸ ᱟᱨ ᱢᱤᱫ ᱵᱮᱲᱟ ᱡᱚᱢ ᱨᱮᱦᱚᱸ ᱠᱟᱹᱢᱤᱱ ᱵᱟᱠᱚ ᱧᱟᱢᱚᱜ ᱠᱟᱱᱟ᱾ ᱢᱟᱱᱮ ᱚᱝᱠᱟ ᱚᱵᱷᱟᱵ ᱱᱚᱛᱮ ᱫᱚ ᱟᱞᱮᱥᱮᱫ ᱫᱚ ᱠᱟᱹᱢᱤᱱ ᱚᱵᱷᱟᱵ ᱫᱚᱢᱮ ᱜᱮ᱾ ᱞᱟᱦᱟ ᱠᱷᱚᱡ ᱡᱩᱫᱤ ᱵᱟᱵᱮᱱ ᱠᱚᱱᱴᱟᱠ ᱠᱟᱠᱚᱣᱟ ᱟᱫᱚ ᱧᱟᱢ ᱫᱚ ᱦᱩᱠᱟᱱ ᱛᱟᱵᱤᱱᱟ᱾ ᱩᱱᱫᱚ ᱟᱫᱚ ᱦᱟᱱᱟ ᱵᱟᱭᱨᱮ ᱠᱷᱚᱱ ᱟᱹᱜᱩ ᱞᱟᱜᱟᱜ-ᱟ᱾
ᱦᱩᱸ, ᱟᱞᱮ ᱥᱮᱫ ᱦᱚᱸ ᱚᱝᱠᱟ ᱚᱝᱠᱟ ᱜᱮ ᱜᱚᱝᱠᱮ ᱯᱟᱸᱡᱟ ᱞᱟᱜᱟᱣ ᱵᱤᱱᱟ᱾ ᱯᱟᱸᱡᱟ ᱠᱟᱛᱮ ᱦᱚᱸ ᱫᱚᱥᱟᱨ ᱦᱤᱞᱳᱜ ᱵᱟᱠᱚ ᱦᱤᱡᱩᱜ-ᱟ ᱵᱚᱦᱩ ᱡᱷᱟᱢᱮᱞᱟ᱾
ᱟᱫᱚ ᱚᱲᱟᱜ ᱦᱟᱹᱵᱤᱡ ᱯᱟᱸᱡᱟ ᱞᱟᱜᱟᱜ-ᱟ᱾ ᱟᱹᱰᱤ ᱠᱚᱥᱟᱢᱩᱫᱤ ᱠᱟᱛᱮ ᱟᱹᱜᱩ ᱞᱟᱜᱟᱜ-ᱟ ᱧᱟᱢ ᱠᱟᱛᱮ ᱦᱚᱸ ᱢᱟᱱᱮ ᱱᱤᱛᱳᱜ ᱫᱚ ᱠᱟᱹᱢᱤᱱ ᱠᱚᱣᱟᱜ ᱜᱮ ᱤᱭᱟᱹ ᱫᱟᱢ ᱵᱟᱹᱲᱛᱤᱭ ᱠᱟᱱᱟ ᱟᱨ ᱩᱱᱠᱩ ᱵᱟᱝ ᱛᱮᱦᱚᱸ ᱵᱟᱝ ᱜᱟᱱᱚᱜ ᱠᱟᱱᱟ᱾
ᱦᱩᱸ᱾ ᱠᱟᱹᱢᱤᱱ ᱫᱚᱠᱚ ᱞᱟᱜᱟᱜ ᱜᱮᱭᱟ ᱜᱚᱝᱠᱮ ᱵᱟᱠᱷᱟᱱ ᱫᱚ ᱚᱝᱠᱟ᱾ ᱪᱤᱠᱟᱹᱛᱮ ᱮᱠᱞᱟ ᱮᱠᱞᱟ ᱠᱟᱹᱢᱤ ᱛᱮᱜᱮ ᱠᱟᱛᱮ ᱵᱚᱱ ᱫᱟᱲᱮᱭᱟᱜ-ᱟ ᱠᱤ?
ᱦᱩᱸ ᱦᱩᱸ ᱟᱨ ᱠᱟᱹᱴᱤᱡ ᱪᱩᱞᱩᱝ ᱠᱷᱮᱛ ᱠᱷᱟᱱ ᱫᱚ ᱮᱠᱞᱟ ᱛᱮᱜᱮ ᱦᱩᱭᱩᱜ-ᱟ ᱚᱲᱟᱜ ᱦᱚᱲ ᱠᱚ ᱛᱮᱜᱮ᱾ ᱟᱫᱚ ᱥᱮᱬᱟ ᱥᱮᱬᱟ ᱛᱤᱱᱟᱹᱜ ᱮᱢ ᱠᱟᱹᱢᱤ ᱫᱟᱲᱮᱭᱟᱜ-ᱟ? ᱮᱠᱞᱟ ᱛᱮᱫᱚ ᱵᱟᱢ ᱯᱩᱨᱟᱹᱣ ᱫᱟᱲᱮᱭᱟᱜ-ᱟ᱾
ᱦᱚᱲ ᱫᱚᱠᱚ ᱞᱟᱜᱟᱜ ᱜᱮᱭᱟ᱾
ᱦᱩᱸ ᱦᱚᱲ ᱫᱚᱠᱚ ᱞᱟᱜᱟᱜ ᱜᱮᱭᱟ᱾ ᱟᱫᱚ ᱫᱮᱠᱷᱤ ᱜᱟᱯᱟ ᱢᱮᱭᱟᱝ ᱠᱚᱛᱮ ᱡᱩᱫᱤ ᱞᱤᱧ ᱧᱟᱢ ᱠᱚ ᱠᱷᱟᱱ ᱫᱚ ᱵᱷᱟᱜᱤ ᱜᱮ᱾ ᱟᱨ ᱡᱩᱫᱤ ᱵᱟᱹᱞᱤᱧ ᱧᱟᱢ ᱠᱚᱣᱟ ᱟᱫᱚ ᱪᱤᱠᱟᱹᱭᱟᱢ ᱦᱟᱯᱮ᱾ ᱚᱲᱟᱜ ᱦᱚᱲ ᱠᱚᱛᱮ ᱜᱮ ᱡᱟᱦᱟᱸ ᱛᱤᱱᱟᱹᱜ ᱴᱩᱠ ᱴᱟᱠ ᱜᱟᱱᱚᱜ-ᱟ ᱫᱤᱱ ᱫᱤᱱᱛᱮ ᱫᱤᱱ ᱫᱤᱱᱛᱮ ᱟᱨᱠᱤ ᱪᱟᱵᱟᱭ ᱦᱩᱭᱩᱜ-ᱟ᱾
ᱛᱟᱦᱞᱮ ᱟᱵᱤᱱ ᱫᱚ ᱢᱩᱱᱤᱥ ᱠᱚ ᱛᱤᱱᱟᱹᱜ ᱜᱟᱱ ᱵᱤᱱ ᱞᱟᱜᱟᱣ ᱠᱟᱜ ᱠᱚᱣᱟ?
ᱢᱩᱱᱤᱥ ᱢᱮᱱᱟᱜ ᱠᱚᱣᱟ ᱢᱚᱴᱟ ᱢᱩᱴᱤ ᱯᱚᱱᱫᱨᱚ ᱠᱩᱲᱤ ᱡᱚᱱ ᱜᱟᱱ ᱠᱚ ᱠᱟᱹᱢᱤᱭᱮᱫᱟ᱾